ᱦᱮᱸ ᱜᱚᱝᱠᱮ ᱡᱚᱦᱟᱸᱨ ᱜᱮ ᱤᱧᱟᱜᱼᱼ
ᱦᱮᱸ ᱜᱚᱢᱠᱮ ᱟᱵᱮᱱᱟᱜ ᱟᱲᱟᱝ ᱛᱷᱳᱲᱟ ᱠᱟᱴᱟᱣ ᱠᱟᱴᱟᱣ ᱠᱟᱛᱮ ᱟᱸᱡᱚᱢ ᱦᱤᱡᱩᱜ ᱠᱟᱱᱟ ᱦᱟᱸᱜ᱾ ᱛᱷᱚᱲᱟ ᱡᱟᱦᱟᱱᱟᱜᱼᱼ
ᱟᱪᱪᱷᱟ᱾ ᱰᱤᱥᱴᱟᱵᱽ ᱢᱟ ᱱᱚᱜᱼᱚᱭ ᱴᱟᱣᱟᱨ ᱦᱚᱸ ᱟᱹᱰᱤ ᱱᱟᱯᱟᱭ ᱢᱮᱱᱟᱜ ᱠᱟᱫᱟ ᱟᱨ ᱰᱤᱥᱴᱟᱵᱽ ᱚᱱᱠᱟ ᱞᱟᱹᱠᱛᱤ ᱢᱟ ᱵᱟᱹᱱᱩᱜ ᱠᱟᱫᱟ ᱟᱫᱚ ᱰᱤᱥᱴᱟᱵ ᱠᱷᱟᱡ ᱫᱚ ᱪᱮᱫ ᱢᱮᱱᱟᱜ ᱮᱱᱛᱮᱫ᱾
ᱟᱪᱪᱷᱟ ᱟᱪᱪᱷᱟ ᱱᱚᱜᱼᱚᱭ᱾ ᱱᱤᱛᱚᱜ ᱟᱸᱡᱚᱢ ᱴᱷᱤᱠᱩᱜ ᱠᱟᱱ ᱜᱮᱭᱟ ᱱᱤᱛᱚᱜ ᱫᱚ ᱦᱟᱸᱜ ᱴᱷᱤᱠ ᱜᱮᱭᱟ ᱛᱚ ᱚᱱᱠᱟ ᱵᱟᱲᱟ ᱠᱟᱛᱮ ᱜᱮ ᱞᱟᱦᱟ ᱥᱮᱫ ᱞᱟᱝ ᱜᱟᱞᱢᱟᱨᱟᱜᱼᱟ᱾ ᱟᱨ ᱛᱚᱵᱮ ᱤᱧ ᱢᱟᱜ ᱱᱚᱜᱼᱚᱭ ᱦᱟᱹᱴᱭᱟᱹ ᱱᱤᱛᱚᱜ ᱢᱟᱧ ᱪᱟᱞᱟᱜ ᱠᱟᱱ᱾ ᱟᱫᱚ ᱟᱞᱮ ᱥᱩᱨ ᱨᱮᱜᱮ ᱟᱹᱰᱤ ᱢᱚᱸᱡᱽ ᱚᱱᱠᱟ ᱦᱟᱴ ᱵᱟᱡᱟᱨ ᱥᱮ ᱢᱮᱱ ᱫᱟᱲᱮᱭᱟᱜᱼᱟ ᱦᱟᱹᱴᱭᱟᱹ ᱞᱟᱜᱟᱜᱼᱟ᱾ ᱟᱫᱚ ᱚᱸᱰᱮ ᱜᱮ ᱥᱚᱣᱫᱟ ᱞᱮᱠᱟ ᱥᱮ ᱩᱛᱩ ᱛᱮᱭᱟᱜ ᱠᱚ ᱠᱤᱨᱤᱧ ᱞᱟᱹᱜᱤᱫ ᱤᱧ ᱪᱟᱞᱟᱜ ᱠᱟᱱᱟ ᱾ ᱟᱫᱚ ᱟᱯᱮ ᱥᱮᱫ ᱨᱮ ᱱᱚᱝᱠᱟ ᱦᱟᱹᱴᱭᱟᱹ ᱠᱚ ᱦᱩᱭ ᱵᱟᱲᱟᱜᱼᱟ ᱥᱮ ᱵᱟᱝ ᱟᱨ ᱚᱠᱟ ᱦᱤᱞᱳᱜ ᱦᱩᱭᱩᱜᱼᱟ ᱦᱟᱸᱜ?
ᱟᱞᱮ ᱥᱮᱫ ᱦᱚᱸ ᱱᱚᱜᱼᱚᱭ ᱦᱟᱹᱴᱭᱟᱹ ᱠᱚᱫᱚ ᱦᱩᱭᱩᱜ ᱜᱮᱭᱟ ᱟᱹᱰᱤ ᱜᱟᱱ ᱜᱮ ᱟᱨ ᱟᱞᱮ ᱥᱮᱫ ᱡᱚᱠᱷᱚᱱ ᱡᱚᱠᱷᱚᱱᱮᱢ ᱧᱮᱞᱟ ᱛᱚ ᱟᱹᱰᱤ ᱢᱮᱛᱟᱜ ᱢᱮ ᱟᱭᱢᱟ ᱜᱟᱱ ᱦᱟᱹᱴᱭᱟᱹ ᱦᱩᱭᱩᱜᱼᱟ, ᱟᱨ ᱚᱠᱟᱼᱼ ᱟᱫᱚ ᱟᱞᱮ ᱥᱮᱫ ᱡᱚᱠᱷᱚᱱᱤᱧ ᱞᱟᱹᱭᱟ ᱫᱚ ᱫᱤᱱᱟᱹᱢ ᱞᱮᱟᱜ ᱜᱮ ᱢᱮᱛᱟᱜ ᱢᱮ ᱦᱟᱹᱴᱭᱟᱹ ᱫᱚ ᱦᱩᱭᱩᱜᱼᱟ᱾
ᱟᱪᱪᱷᱟ ᱟᱪᱪᱷᱟ ᱾
ᱚᱯᱥᱚᱨᱚᱜᱼᱟ ᱥᱮ ᱚᱠᱟ ᱦᱤᱞᱳᱜ ᱵᱟᱢ ᱚᱯᱥᱚᱨᱚᱜᱼᱟ ᱥᱮ ᱚᱠᱟᱴᱟᱜ ᱥᱟᱣᱫᱟᱢ ᱦᱟᱛᱟᱣᱟ ᱚᱱᱟ ᱦᱤᱥᱟᱹᱵ ᱛᱮ ᱞᱟᱹᱴᱩ ᱦᱟᱹᱴᱤᱭᱟᱹ ᱠᱟᱹᱴᱤᱡ ᱦᱟᱹᱴᱼᱼ ᱭᱟᱹ ᱟᱭᱢᱟ ᱞᱮᱠᱟᱱ ᱦᱟᱹᱴᱤᱭᱟᱹ ᱢᱮᱱᱟᱜᱼᱟ᱾ ᱡᱩᱫᱤ ᱟᱢ ᱥᱚᱵᱽᱡᱤ ᱥᱮ ᱢᱮᱛᱟᱜ ᱩᱛᱩ ᱛᱮᱭᱟᱜ ᱡᱟᱦᱟᱱᱟᱜ ᱥᱚᱵᱽᱡᱤᱢ ᱦᱟᱛᱟᱣᱟ ᱛᱚ ᱚᱱᱟ ᱠᱚᱫᱚ ᱦᱟᱸᱜ ᱱᱤᱭᱟᱹᱼᱼ ᱥᱩᱨ ᱟᱲᱰᱮ ᱯᱟᱥᱮ ᱨᱮᱜᱮ ᱧᱟᱢᱚᱜᱼᱟ ᱟᱨ ᱡᱚᱠᱷᱚᱱ ᱟᱢ ᱞᱟᱹᱴᱩ ᱡᱤᱱᱤᱥᱮᱢ ᱦᱟᱛᱟᱣᱟ ᱡᱟᱦᱟᱱᱟᱜ ᱪᱟᱹᱣᱠᱤ ᱠᱩᱼᱼ ᱵᱟᱠᱥᱟ ᱠᱩ, ᱥᱮ ᱛᱷᱟᱹᱨᱤ ᱵᱟᱹᱴᱤ ᱠᱩ᱾ ᱥᱮ ᱞᱟᱹᱴᱩ ᱞᱟᱹᱴᱩ ᱡᱤᱱᱤᱥ ᱚᱠᱟ ᱫᱚ ᱦᱟᱸᱜ ᱢᱮᱱᱟᱜᱼᱟ ᱚᱱᱟ ᱠᱚ ᱡᱚᱠᱷᱚᱱᱮᱢ ᱦᱟᱛᱣᱟᱛᱚ ᱚᱱᱟ ᱫᱚ ᱞᱟᱹᱴᱩ ᱦᱟᱹᱴᱭᱟᱹ ᱨᱮ ᱧᱟᱢᱚᱜᱼᱟ᱾ ᱟᱨ ᱟᱞᱮ ᱥᱮᱫ ᱡᱚᱠᱷᱚᱱᱮᱢ ᱧᱮᱞᱟ ᱫᱤᱱᱟᱹᱢ ᱞᱮᱠᱟ ᱦᱟᱹᱴᱭᱟᱹ ᱦᱩᱭᱩᱜᱼᱟ, ᱵᱚᱞᱮ ᱦᱟᱱᱟ ᱫᱤᱱ ᱮᱴᱟᱜ ᱦᱟᱹᱴᱭᱟᱹ ᱦᱟᱱᱟ ᱫᱤᱱᱼᱼ ᱮᱴᱟᱜ ᱦᱟᱹᱴᱭᱤᱭᱟᱹ ᱢᱮᱛᱟᱜ ᱢᱮ ᱢᱤᱫᱴᱮᱱ ᱟᱹᱛᱩ ᱨᱮᱜᱮ ᱦᱟᱸᱜ ᱥᱚᱯᱛᱟᱦᱚ ᱨᱮ ᱵᱟᱨ ᱫᱚᱢ ᱦᱟᱹᱴᱤᱭᱟᱹ ᱦᱩᱭᱩᱜᱼᱼ ᱠᱟᱱᱟ ᱟᱞᱮᱥᱮᱫ ᱫᱚ, ᱟᱪᱪᱷᱟ ᱟᱯᱮ ᱥᱮᱫ ᱚᱱᱛᱮ ᱢᱤᱫᱴᱮᱡ ᱦᱟᱹᱴᱭᱟᱹ ᱛᱤᱱᱟᱹᱜ ᱫᱤᱱ ᱚᱱᱠᱟ ᱦᱩᱭᱩᱜᱼᱟ?
ᱦᱩᱸ ᱦᱩᱸ ᱦᱮᱸ ᱚᱱᱮᱢ ᱞᱟᱹᱭ ᱠᱮᱫ ᱞᱮᱠᱟ ᱜᱮ ᱟᱞᱮ ᱥᱮᱫ ᱨᱮᱦᱚᱸ ᱱᱚᱜᱼᱚ ᱱᱚᱝᱠᱟᱼᱼ ᱦᱟᱹᱴᱤᱭᱟᱹ ᱠᱚᱫᱚ ᱵᱚᱞᱮ ᱟᱭᱢᱟ ᱜᱮ ᱢᱮᱱᱟᱜᱼᱟ, ᱮᱱᱛᱮᱜᱼᱼ ᱢᱤᱫᱴᱮᱱ ᱫᱚ ᱦᱟᱸᱜ ᱱᱚᱛᱮ ᱨᱮ ᱢᱮᱱᱟᱜᱼᱟ, ᱢᱮᱛᱟᱜᱼᱟ ᱠᱩᱼᱼ ᱥᱚᱨ ᱜᱨᱟᱢ ᱦᱟᱹᱴᱭᱟᱹ ᱟᱨ ᱢᱤᱫᱴᱮᱱ ᱫᱚ ᱯᱩᱠᱷᱨᱤᱭᱟ ᱦᱟᱹᱴᱭᱟᱹ ᱟᱫᱚ ᱚᱱᱟ ᱦᱚᱸ ᱵᱟᱱᱟᱨ ᱜᱮ ᱵᱚᱞᱮᱼᱼ ᱵᱟᱨ ᱫᱷᱟᱣ ᱦᱩᱭᱩᱜᱼᱟ᱾ ᱢᱟᱱᱮ ᱟᱫᱚᱢ ᱢᱮᱱ ᱫᱟᱲᱮᱭᱟᱜ ᱠᱮᱭᱟ ᱵᱚᱞᱮ ᱦᱟᱯᱛᱟᱨᱮ ᱵᱟᱨ ᱡᱟᱭᱜᱟ ᱦᱩᱭᱩᱜᱼᱟ, ᱟᱫᱚᱼᱼ ᱟᱨ ᱤᱭᱟᱹ ᱦᱤᱥᱟᱹᱵ ᱛᱮᱢ ᱢᱮᱱ ᱞᱮᱠᱷᱟᱡ ᱫᱚ ᱯᱩᱱ ᱫᱷᱟᱣ ᱦᱩᱭᱩᱜᱼᱟ ᱦᱟᱹᱴᱤᱭᱟᱹ᱾ ᱢᱤᱫᱴᱟᱝ ᱦᱟᱹᱴᱭᱟᱹ ᱜᱮ ᱵᱟᱨ ᱫᱷᱟᱣ ᱚᱱᱮ ᱚᱱᱠᱟ ᱟᱫᱚ ᱱᱟᱯᱟᱭ ᱜᱮ ᱵᱩᱡᱷᱟᱹᱜ᱾ ᱡᱷᱟᱹᱣᱟ ᱡᱚᱛᱚᱜ ᱜᱮ ᱧᱟᱢᱚᱜᱼᱟ ᱱᱚᱣᱟ ᱦᱟᱹᱴᱤᱭᱟᱹ ᱨᱮᱫᱚ ᱟᱫᱚᱼᱼ ᱟᱹᱰᱤ ᱡᱟᱹᱥᱛᱤ ᱚᱱᱮᱢ ᱞᱟᱹᱭ ᱠᱮᱫ ᱞᱮᱠᱟ ᱞᱟᱹᱴᱩ ᱞᱟᱹᱴᱩ ᱴᱮᱵᱚᱞ ᱠᱩ ᱥᱮ ᱡᱟᱦᱟᱱᱟᱜᱼᱼ ᱯᱟᱞᱟᱝ ᱠᱤ ᱠᱤᱨᱤᱧᱮᱢ ᱢᱮᱱᱠᱷᱟᱡ ᱫᱚ ᱱᱚᱣᱟ ᱦᱟᱹᱴᱭᱟᱹ ᱨᱮᱫᱚ ᱵᱟᱝ ᱧᱟᱢᱚᱜᱼᱟ ᱦᱟᱸᱜ ᱱᱚᱣᱟ ᱨᱮᱫᱚ ᱢᱟᱱᱮᱼᱼ ᱫᱤᱱᱟᱹᱢ ᱫᱤᱱ ᱵᱮᱣᱦᱟᱨᱚᱜ ᱥᱟᱢᱟᱱ ᱠᱚᱜᱮ ᱧᱟᱢᱚᱜᱼᱟ ᱡᱮᱞᱮᱠᱟ ᱩᱛᱩ ᱡᱤᱱᱤᱥ ᱠᱩ ᱠᱤᱪᱨᱤᱡ ᱠᱩ ᱥᱮ ᱡᱚᱢ-ᱧᱩ ᱨᱮᱱᱟᱜ ᱚᱠᱟ ᱠᱩ ᱯᱳᱞᱴᱤ ᱠᱩ ᱥᱤᱢ ᱠᱚᱠᱚ ᱧᱟᱢᱚᱜ ᱥᱮ ᱦᱟᱹᱠᱩ ᱠᱩ ᱚᱱᱮ ᱚᱱᱟ ᱠᱩ ᱧᱟᱢᱚᱜ ᱜᱮᱭᱟ ᱡᱚᱛᱚ ᱞᱮᱠᱟᱱ ᱜᱮ ᱦᱟᱸᱜ ᱟᱫᱚ ᱥᱟᱺᱜᱤᱧ ᱞᱟᱹᱜᱤᱫ ᱫᱚ ᱟᱞᱮ ᱥᱟᱺᱜᱤᱧ ᱛᱮ ᱪᱟᱞᱟᱜ ᱦᱩᱭᱩᱜᱼᱟ ᱛᱤᱥ ᱠᱤᱞᱳᱢᱤᱴᱟᱨ ᱥᱟᱺᱜᱤᱧ ᱾ ᱟᱫᱚ ᱟᱹᱰᱤ ᱥᱟᱺᱜᱤᱧ ᱜᱤ ᱛᱷᱚᱲᱟ ᱜᱟᱱ ᱫᱚ ᱦᱟᱸᱜ ᱟᱫᱚ ᱟᱯᱮ ᱥᱮᱫ ᱜᱮ ᱚᱱᱠᱟ ᱪᱮᱫ ᱞᱮᱠᱟ ᱥᱩᱨ ᱥᱩᱯᱩ ᱯᱩᱨ ᱨᱮ ᱱᱚᱝᱠᱟ ᱦᱟᱹᱴᱤᱭᱟᱹ ᱠᱚ ᱢᱮᱱᱟᱜᱼᱟ ᱾ ᱚᱠᱟ ᱨᱮᱫᱚ ᱞᱟᱹᱴᱩ ᱞᱟᱹᱴᱩ ᱡᱤᱱᱤᱥᱮᱢ ᱧᱟᱢᱟ ᱥᱮ ᱥᱟᱢᱟᱱᱮᱢ ᱧᱟᱢᱟ ᱾
ᱟᱪᱪᱷᱟ ᱟᱞᱮ ᱥᱮᱫ ᱦᱚᱸ ᱡᱚᱠᱷᱚᱱᱮᱢ ᱧᱮᱞᱟᱢ ᱛᱚ ᱟᱞᱮ ᱥᱮᱫ ᱱᱚᱜᱚᱭ ᱥᱩᱨ ᱥᱩᱯᱩᱨ ᱨᱮᱫᱚ ᱦᱟᱸᱜ ᱵᱟᱹᱱᱩᱜᱼᱟ ᱤᱱᱟᱹᱜ ᱫᱚ ᱾ ᱟᱨ ᱥᱩᱨ ᱥᱩᱯᱩᱨ ᱨᱮ ᱚᱠᱟᱨᱮᱢ ᱞᱟᱹᱭ ᱠᱮᱫᱟ ᱥᱩᱨ ᱥᱩᱯᱩᱨ ᱨᱮᱫᱚ ᱚᱱᱟ ᱠᱚᱜᱮ ᱧᱟᱢᱚᱜᱼᱟ ᱥᱤᱢ ᱥᱩᱠᱨᱤ ᱠᱚ ᱥᱩᱠᱨᱤ ᱡᱮᱞ ᱠᱚᱜᱮ ᱟᱹᱰᱤ ᱡᱟᱹᱥᱛᱤ ᱟᱞᱮ ᱥᱮᱫ ᱨᱮᱫᱚᱠᱚ ᱟᱹᱠᱷᱨᱤᱧ ᱵᱟᱲᱟᱭ ᱜᱮᱭᱟ ᱾ ᱟᱨ ᱤᱱᱟᱹ ᱵᱟᱛ ᱠᱟᱛᱮᱫ ᱩᱛᱩ ᱛᱮᱭᱟᱜ ᱦᱚᱸ ᱡᱚᱛᱚ ᱞᱮᱠᱟᱱ ᱧᱟᱢᱚᱜᱼᱟ ᱟᱹᱞᱩ ᱵᱮᱸᱜᱟᱲ ᱠᱟᱨᱞᱟ ᱯᱚᱴ ᱴᱟ. ᱞ ᱥᱮ ᱮ ᱡᱟ ᱧᱟᱢᱚᱜᱼᱟ ᱵᱚᱞᱮ ᱚᱱᱟ ᱩᱛᱩ ᱛᱮᱭᱟᱜ ᱱᱮᱛᱟᱨ ᱫᱤᱱᱟᱜ ᱚᱠᱛᱮ ᱨᱮ ᱚᱱᱟ ᱠᱚ ᱡᱚᱛᱚ ᱜᱮ ᱧᱟᱢᱚᱜ ᱟᱞᱮ ᱥᱮᱭᱟᱜ ᱦᱟᱹᱴᱤᱭᱟᱹ ᱨᱮᱭᱟᱜ ᱦᱚᱸ ᱟᱨ ᱤᱱᱟᱹ ᱵᱟᱛ ᱠᱟᱛᱮ ᱡᱚᱠᱷᱚᱱ ᱡᱤᱞ ᱥᱚᱢ ᱧᱮᱞᱟ ᱛᱚ ᱚᱱᱟ ᱦᱚᱸ ᱯᱳᱞᱴᱤ ᱡᱤᱞ ᱠᱚ ᱧᱟᱢᱚᱜᱼᱟ ᱥᱮ ᱤᱱᱟᱹ ᱵᱟᱛ ᱠᱟᱛᱮᱡ ᱥᱩᱠᱨᱤ ᱡᱤᱞ ᱠᱚᱦᱚᱸ ᱟᱹᱰᱤ ᱜᱟᱱ ᱜᱮᱠᱚ ᱟᱹᱠᱷᱨᱤᱧᱼᱟ ᱟᱨ ᱚᱱᱟ ᱦᱚᱸᱧ ᱧᱮᱞ ᱠᱟᱫᱟ ᱱᱚᱣᱟ ᱟᱞᱮ ᱥᱮᱱᱟᱜ ᱚᱱᱟ ᱠᱟᱹᱴᱤᱡ ᱢᱟᱨᱟᱝ ᱦᱟᱹᱴᱭᱟᱹᱨᱮ ᱾ ᱡᱮ ᱚᱱᱟ ᱤᱭᱟᱹ ᱦᱚᱸ ᱧᱟᱢᱚᱜ ᱠᱟᱱᱟ, ᱢᱮᱛᱟᱜ ᱢᱮ ᱚᱱᱟ ᱢᱮᱨᱚᱢ ᱡᱮᱞ ᱦᱚᱸᱠᱚ ᱟᱠᱷᱨᱤᱧ ᱫᱟ ᱱᱮᱛᱟᱨᱤᱧ ᱧᱮᱞ ᱫᱟ ᱟᱫᱚ ᱱᱚᱣᱟ ᱠᱚ ᱡᱚᱛᱚᱣᱟᱜ ᱜᱮ ᱟᱹᱰᱤ ᱜᱮ ᱧᱟᱢᱚᱜ ᱠᱟᱱᱟ ᱟᱞᱮ ᱥᱮᱫ ᱨᱮ ᱟᱨ ᱤᱱᱟᱹ ᱵᱟᱫ ᱠᱟᱛᱮ ᱡᱚᱠᱷᱚᱱ ᱞᱟ. ᱴᱩ ᱦᱟᱹᱴᱤᱭᱟᱢ ᱪᱟᱞᱟᱜᱼᱟ ᱾ ᱛᱚ ᱚᱠᱟᱢ ᱞᱟᱹᱭ ᱠᱮᱫᱟ ᱡᱮ ᱚᱱᱟ ᱠᱚᱫᱚ ᱵᱟᱝ ᱧᱟᱢᱚᱜᱼᱟ, ᱯᱟᱞᱟᱝ ᱯᱚᱞᱚᱝ ᱠᱚᱫᱚ ᱦᱟᱸᱜ ᱱᱚᱰᱮ ᱫᱚ ᱚᱱᱟ ᱫᱚ ᱞᱟ. ᱴᱚ ᱦᱟᱹᱴᱤᱭᱟᱹ ᱨᱮᱜᱮ ᱪᱟᱞᱟᱜ ᱦᱩᱭᱩᱜᱼᱟ ᱵᱟᱠᱥᱟ ᱠᱚ ᱥᱮ ᱞᱟᱹᱴᱩ ᱞᱟᱹᱴᱩ ᱡᱤᱱᱤᱥ ᱡᱟᱦᱟᱱᱟᱜ ᱜᱮ, ᱚᱠᱟ ᱫᱚ ᱟ ᱫᱟᱢ ᱧᱚᱜ ᱜᱮᱭᱟ ᱥᱮ ᱚᱱᱟ ᱞᱟᱹᱴᱩ ᱡᱤᱱᱤᱥ ᱫᱚ ᱚᱱᱟ ᱫᱚ ᱵᱟᱝ ᱧᱟᱢᱚᱜᱼᱟ, ᱱᱚᱣᱟ ᱦᱟᱹᱴᱭᱟᱹ ᱨᱮ ᱱᱚᱣᱟ ᱫᱚ ᱠᱟᱹᱴᱤᱡ ᱧᱚᱜ ᱜᱮᱭᱟ ᱱᱚᱣᱟ ᱫᱚ ᱥᱟᱹᱣᱞᱤ ᱢᱮᱛᱟᱜ ᱢᱮ ᱩᱛᱩ ᱛᱮᱭᱟᱜ ᱡᱤᱱᱤᱥ ᱨᱮᱜᱤ ᱡᱟᱥᱛᱤ ᱫᱚ ᱧᱟᱢᱚᱜᱼᱟ ᱾ ᱟᱪᱪᱷᱟ ᱟᱯᱮ ᱥᱮᱫ ᱚᱱᱛᱮ ᱟᱞᱮ ᱥᱮᱫ ᱫᱚ ᱟᱹᱰᱤ ᱡᱟᱹᱥᱛᱤ ᱱᱚᱛᱮ ᱫᱚ ᱥᱩᱠ ᱥᱩᱠᱨᱤ ᱡᱤᱞ ᱠᱚᱠᱚ ᱟᱹᱠᱷᱨᱤᱧᱟ ᱟᱨ ᱥᱩᱠᱨᱤ ᱡᱤᱞ ᱠᱚᱦᱚᱸ ᱚᱱᱟ ᱦᱟᱹᱴᱭᱟᱹ ᱨᱮᱜᱮ ᱠᱚ ᱩᱛᱩᱭᱟ ᱟᱨ ᱚᱸᱰᱮ ᱠᱚ ᱟᱛᱟᱜ ᱪᱚ ᱪᱚᱭᱟ ᱥᱮ ᱟᱭᱢᱟ ᱞᱮᱠᱟᱛᱮᱢ ᱨᱟᱯᱟᱜ ᱠᱟᱛᱮᱢ ᱡᱚᱢ ᱫᱟᱲᱮᱭᱟᱜ ᱜᱮᱭᱟ ᱟᱪᱪᱷᱟ ᱟᱯᱮᱥᱮᱫ ᱚᱱᱛᱮ ᱴᱤᱭᱟ. ᱨᱮ ᱥᱩᱠᱨᱤ ᱡᱤᱞ ᱠᱚᱠᱚ ᱟᱛᱟᱜ ᱦᱚᱪᱚᱭᱟ ᱥᱮ ᱵᱟᱠᱚ ᱟᱛᱟ ᱦᱚᱪᱚᱭᱟ ᱚᱱᱟ ᱵᱟᱫ ᱛᱮ ᱦᱮᱸ ᱠᱟᱛᱷᱟ ᱠᱚ ᱞᱟᱹᱭ ᱢᱮ
ᱦᱮᱸ ᱦᱮᱸ ᱟᱞᱮᱥᱮᱫ ᱦᱚᱸ ᱱᱚᱜ ᱚ ᱱᱚᱝᱠᱟ ᱡᱤᱞ ᱮᱢᱟᱱ ᱨᱮᱱᱟᱜ ᱦᱟᱹᱴᱤᱭᱟᱹ ᱫᱚ ᱟᱹᱰᱤ ᱡᱟᱹᱥᱛᱤ ᱜᱮ ᱞᱟᱜᱟᱜᱼᱟ ᱾ ᱟᱨ ᱟᱞᱮ ᱥᱮᱫ ᱨᱮᱱ ᱦᱚᱲ ᱠᱚᱦᱚᱢ ᱢᱮᱱ ᱫᱟᱲᱮᱭᱟᱜᱼᱟ, ᱵᱚᱞᱮ ᱡᱤᱞ ᱠᱚᱫᱚ ᱟᱹᱰᱤ ᱡᱟᱹᱥᱛᱤ ᱠᱚ ᱠᱩᱥᱤᱭᱟᱜᱼᱟ ᱾ ᱟᱫᱚ ᱡᱤᱞ ᱞᱮᱠᱟᱛᱮᱢ ᱢᱮᱱ ᱞᱮᱠᱷᱟᱡ ᱫᱚ ᱥᱩᱠᱨᱤ ᱡᱤᱞ ᱦᱚᱸ ᱧᱟᱢᱚᱜᱼᱟ ᱾ ᱟᱨᱦᱚᱸ ᱢᱮᱨᱚᱢ ᱡᱤᱞ ᱦᱚᱸ ᱥᱮ ᱦᱟᱹᱠᱩ ᱠᱚᱦᱚᱸ ᱠᱚ ᱧᱟᱢᱚᱜᱼᱟ ᱟᱨ ᱚᱠᱟ ᱞᱟᱹᱴᱩ ᱡᱤᱞ ᱥᱮ ᱰᱟᱝᱨᱟ ᱡᱮᱞ ᱚᱱᱮ ᱚᱱᱟ ᱦᱚᱸᱠᱚ ᱢᱤᱫ ᱵᱟᱨ ᱡᱟᱜᱟ ᱨᱮᱫᱚ ᱧᱟᱢᱚᱜ ᱜᱮᱭᱟ ᱦᱟᱸᱜ ᱾ ᱟᱫᱚ ᱡᱟᱹᱥᱛᱤ ᱠᱟᱭ ᱛᱮᱫᱚ ᱟᱵᱚ ᱦᱚᱲ ᱛᱚᱦᱟᱸᱜ ᱱᱚᱝᱠᱟ ᱥᱩᱠᱨᱤ ᱡᱤᱞ ᱦᱚᱸ ᱟᱹᱰᱤ ᱠᱚ ᱠᱩᱥᱤᱭᱟᱜᱼᱟ ᱾ ᱥᱩᱠᱨᱤ ᱡᱤᱞ ᱦᱚᱸ ᱟᱹᱰᱤ ᱫᱚᱨ ᱟᱞᱮ ᱥᱮᱫ ᱫᱚ ᱟᱨ ᱚᱠᱟᱢ ᱞᱟᱹᱭ ᱠᱮᱫ ᱵᱚᱞᱮ ᱱᱚᱣᱟ ᱨᱟᱯᱟᱜ ᱠᱟᱛᱮ ᱥᱮ ᱱᱚᱣᱟ ᱤᱥᱤᱱ ᱠᱟᱛᱮᱫ ᱧᱟᱢᱚᱜ ᱜᱮᱭᱟ ᱦᱟᱸᱜ ᱢᱟᱱᱮ ᱟᱢ ᱪᱮᱫ ᱞᱮᱠᱟᱢ ᱢᱮᱱᱟ ᱟᱢᱮᱢ ᱢᱮᱱᱟ ᱵᱚᱞᱮ ᱟᱯᱱᱟᱨ ᱛᱤᱧ ᱩᱛᱩᱭᱟ ᱛᱚᱵᱮ ᱠᱚᱢ ᱫᱟᱢ ᱛᱮ ᱮᱢᱟᱢᱟ ᱟᱨ ᱩᱛᱩ ᱠᱟᱛᱮᱫ ᱢᱮᱛᱟᱭ ᱠᱷᱟᱡ ᱫᱚ ᱡᱟᱹᱥᱛᱤ ᱧᱚᱜ ᱫᱟᱢ ᱞᱟᱜᱟᱜᱼᱟ ᱾ ᱱᱚᱜ ᱚ ᱱᱚᱝᱠᱟ ᱦᱟᱸᱜ ᱟᱫᱚ ᱡᱚᱛᱚ ᱜᱮ ᱢᱟᱱᱮ ᱪᱮᱫ ᱞᱮᱠᱟᱢ ᱢᱮᱱᱟ ᱚᱱᱠᱟ ᱜᱮᱢ ᱧᱟᱢ ᱜᱮᱭᱟ ᱦᱟᱸᱜ ᱟᱨ ᱡᱚᱛᱚ ᱞᱮᱠᱟᱱ ᱡᱮᱞ ᱠᱚᱜᱮ ᱦᱟᱸᱜ ᱟᱫᱚ ᱟᱨ ᱟᱯᱮᱥᱮᱫ ᱨᱮ ᱟᱨ ᱛᱚᱵᱮ ᱪᱮᱫ ᱠᱚ ᱡᱤᱞ ᱧᱟᱢᱚᱜᱼᱟ ᱾ ᱱᱚᱣᱟ ᱪᱷᱟᱰᱟ ᱠᱟᱛᱮᱫ ᱦᱟᱸᱜ ᱱᱚᱣᱟ
ᱦᱮᱸ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱫᱟ ᱡᱮ ᱟᱞᱮᱥᱮᱫ ᱨᱮ ᱟᱭᱢᱟ ᱰᱷᱮᱨ ᱚᱱᱠᱟᱱᱟᱜ ᱡᱮᱞ ᱧᱟᱢ ᱫᱟᱲᱮᱭᱟᱜᱼᱟ ᱾ ᱦᱮ ᱡᱩᱫᱤ ᱟᱞᱮ ᱥᱮᱫ ᱮᱢ ᱧᱮᱞᱟ ᱛᱚ ᱟᱞᱮ ᱥᱮᱫ ᱫᱚ ᱟᱭᱢᱟ ᱜᱟᱱ ᱱᱚᱝᱠᱟᱱᱟᱜ ᱡᱮᱞ ᱯᱚᱞᱴᱤ ᱡᱮᱞ ᱦᱚᱸ ᱟᱹᱰᱤ ᱡᱟᱹᱥᱛᱤ ᱧᱟᱢᱚᱜᱼᱟ ᱾ ᱡᱚᱛᱚ ᱠᱷᱚᱡ ᱡᱟᱹᱥ ᱥᱩᱫᱩ ᱚᱱᱟ ᱧᱮᱞ ᱠᱟᱫᱟ ᱡᱮ ᱱᱮᱛᱟᱨ ᱫᱚ ᱯᱚᱞᱴᱤ ᱡᱮᱞ ᱜᱮ ᱡᱟᱹᱥᱛᱤ ᱫᱚᱠᱚ ᱡᱚᱢ ᱫᱟ ᱦᱟᱸᱜ ᱟᱨ ᱤᱱᱟᱹ ᱵᱟᱫᱽ ᱫᱚ ᱢᱮᱨᱚᱢ ᱡᱮᱞ ᱦᱚᱸ ᱧᱟᱢᱚᱜ ᱜᱮᱭᱟ ᱥᱩ ᱥᱩᱠᱨᱤ ᱡᱮᱞ ᱦᱚᱸ ᱧᱟᱢᱚᱜᱼᱟ ᱟᱨ ᱤᱱᱟᱹ ᱵᱟᱫ ᱠᱟᱛᱮᱫ ᱟᱭᱢᱟ ᱰᱷᱮᱨ ᱚᱱᱠᱟᱱᱟᱜ ᱡᱮᱞ ᱢᱮᱱᱟᱜ ᱠᱟᱫᱟ ᱾ ᱵᱚᱞᱮ ᱚᱱᱟ ᱞᱟᱹᱴᱩᱼᱟᱜ ᱠᱟᱹᱴᱤᱡ ᱟᱜ ᱥᱮ ᱢᱮᱱ ᱠᱮᱭᱟ ᱚᱱᱟ ᱦᱟᱹᱠᱩ ᱩᱛᱩ ᱠᱚᱦᱚᱸ ᱟᱹᱰᱤ ᱜᱟᱱ ᱜᱮ ᱧᱟᱢᱚᱜᱼᱟ ᱾ ᱚᱱᱟ ᱦᱚᱸ ᱢᱤᱫᱴᱮᱱ ᱡᱮᱞ ᱨᱮᱜᱮᱢ ᱢᱮᱛᱟᱣᱟᱜ ᱠᱮᱭᱟ ᱮᱥᱮ ᱫᱚ ᱮᱱᱛᱮᱫ ᱚᱱᱟ ᱦᱚᱸ ᱡᱟᱦᱟᱸᱭ ᱯᱮᱲᱟ ᱠᱚᱠᱚ ᱦᱤᱡᱩᱜᱼᱟ ᱚᱱᱟ ᱦᱚᱸ ᱚᱱᱟᱠᱚ ᱟᱹᱜᱩᱭᱟ ᱡᱟᱹᱥᱛᱤ ᱫᱚ ᱦᱟᱹᱠᱩ ᱼᱼ ᱛᱩ ᱟᱨ ᱡᱤᱞ ᱜᱤ ᱟᱨ ᱡᱤᱞᱢᱟ ᱱᱚᱸ ᱱᱮᱛᱟᱨ ᱢᱟᱠᱚ ᱚᱱᱟ ᱯᱳᱞᱴᱤ ᱡᱮᱞ ᱦᱚᱸ ᱥᱚᱥᱛᱟ ᱥᱮ ᱢᱮᱱ ᱠᱮᱭᱟ ᱵᱚᱞᱮ ᱡᱟᱦᱟᱸᱭ ᱜᱮ ᱚᱱᱟ ᱠᱚ ᱦᱤᱡᱩᱜᱼᱟ ᱛᱚ ᱚᱱᱟ ᱫᱚᱥᱟᱹᱨᱟᱢ ᱦᱟᱛᱟᱣ ᱟᱹᱜᱩ ᱜᱚᱫᱟ ᱟᱨᱠᱚ ᱧᱟᱢᱚᱜ ᱜᱮᱭᱟ ᱚᱱᱟ ᱫᱚ ᱾ ᱟᱹᱰᱤ ᱩᱥᱟᱹᱨᱟ ᱠᱚ ᱵᱮᱱᱟᱣᱮᱫ ᱠᱚᱣᱟ ᱚᱱᱟ ᱤᱭᱟᱹᱛᱮ ᱟᱫᱚᱻ ᱟᱹᱰᱤ ᱜᱟᱱ ᱦᱟᱸᱜ ᱡᱤᱞ ᱧᱟᱢᱚᱜᱼᱟ ᱟᱞᱮᱥᱮᱫ ᱫᱚ ᱱᱚᱜᱼᱚᱭ ᱦᱟᱹᱠᱩ ᱡᱤᱞ ᱦᱚᱸ ᱟᱹᱰᱤᱜᱟᱱ ᱧᱟᱢᱚᱜᱼᱟ ᱾ ᱟᱨ ᱦᱟᱠᱳ ᱦᱚᱸ ᱡᱩᱫᱤᱢ ᱧᱮᱞ ᱠᱚᱣᱟ ᱛᱚ ᱚᱸᱰᱮ ᱦᱚᱸ ᱟᱞᱳᱜᱽ ᱟᱞᱳᱜᱽ ᱦᱟᱠᱳ ᱟᱞᱳᱜᱽ ᱟᱞᱳᱜᱽ ᱫᱟᱢ। ᱚᱱᱟ ᱦᱚᱸ ᱪᱮᱫ ᱞᱮᱠᱟ ᱵᱚᱞᱮᱢ ᱦᱟᱛᱟᱣᱟ ᱚᱱᱟ ᱦᱤᱥᱟᱹᱵ ᱛᱮᱢ ᱧᱟᱢᱟ। ᱟᱫᱚ ᱟᱢ ᱪᱮᱫ ᱞᱮᱠᱟᱱᱟᱜ ᱮᱢ ᱠᱷᱚᱡᱚᱜᱼᱟ, ᱚᱱᱠᱟ ᱱᱟᱜ ᱮᱢ ᱧᱟᱢ ᱫᱟᱲᱮᱭᱟᱜᱼᱟ ᱦᱟᱹᱠᱩ ᱩᱛᱩ ᱦᱚᱸ ᱥᱟᱥᱛᱟ ᱣᱵᱟᱞᱟ ᱥᱮ ᱛᱷᱚᱲᱟ ᱫᱟᱢ ᱧᱚᱸᱜ ᱵᱟᱞᱟ। ᱟᱨ ᱫᱟᱢ ᱧᱚᱜ ᱵᱟᱞᱟ ᱫᱚ ᱚᱱᱮ ᱠᱚ ᱢᱮᱱᱟ ᱡᱟᱝ ᱦᱚᱸ ᱠᱚᱢ ᱛᱟᱦᱮᱱ ᱛᱟᱠᱚᱣᱟ ᱟᱨ ᱥᱤᱵᱤᱞ ᱦᱚᱸ ᱟᱹᱰᱤ ᱥᱤᱵᱤᱞᱟ ᱟᱪᱪᱷᱟ ᱟᱯᱮ ᱥᱮᱫ ᱚᱱᱛᱮ ᱛᱮ ᱦᱟᱹᱠᱩ ᱪᱤᱞᱤ ᱠᱚ ᱦᱟᱹᱠᱩ ᱠᱚ ᱧᱟᱢ ᱵᱟᱲᱟᱜ ᱜᱮᱭᱟ ᱚᱱᱟ ᱵᱟᱨᱮ ᱛᱮ ᱠᱟᱛᱷᱟ ᱠᱚ ᱞᱟᱹᱭ ᱛᱟᱞᱟᱝ ᱢᱮ।
ᱦᱩᱸ ᱦᱩᱸ ᱦᱟᱠᱩ ᱞᱮᱠᱟ ᱛᱮᱢ ᱢᱮᱱ ᱞᱮᱠᱷᱟᱡ ᱫᱚ ᱟᱭᱢᱟ ᱞᱮᱠᱟᱱ ᱦᱟᱠᱩ ᱠᱚ ᱧᱟᱢᱚᱜᱼᱟ। ᱮᱱᱛᱮᱜ ᱢᱟᱱᱮ ᱫᱤᱠᱩ ᱠᱩ ᱠᱩ ᱟᱹᱜᱩ ᱠᱩ ᱩᱱᱠᱩ ᱫᱚ ᱦᱟᱸᱜ ᱢᱮᱱ ᱫᱟᱲᱮᱭᱟᱜᱼᱟ, ᱞᱟᱹᱴᱩ ᱞᱟᱹᱴᱩ ᱦᱟᱹᱠᱩ ᱠᱚ। ᱪᱮ ᱢᱟᱝᱨᱤ ᱠᱚ ᱥᱮᱢ ᱢᱮᱱ ᱫᱟᱲᱮᱭᱟᱜᱼᱟ ᱚᱱᱟ। ᱪᱮ ᱜᱚᱞᱰᱮᱱ ᱦᱟᱠᱩ ᱠᱚ ᱥᱮ ᱟᱭᱢᱟ ᱞᱮᱠᱟᱱ ᱧᱩᱛᱩᱢ ᱡᱚᱛᱚ ᱫᱚ ᱦᱟᱸᱜ ᱵᱟᱹᱧ ᱵᱟᱲᱟᱭᱟ ᱤᱧ ᱫᱚ᱾ ᱟᱨ ᱟᱹᱵᱩ ᱦᱚᱲ ᱠᱚᱦᱚᱸ ᱠᱚ ᱤᱫᱤ ᱵᱟᱲᱟ ᱠᱚ ᱜᱮᱭᱟ ᱟᱹᱥᱩᱞ ᱦᱟᱠᱩ ᱠᱚ᱾ ᱥᱮ ᱚᱱᱟ ᱜᱟᱰᱟ ᱥᱚᱰᱚᱜ ᱠᱚᱨᱮ ᱠᱚ ᱧᱟᱢᱚᱜ ᱩᱱᱠᱩ ᱪᱚᱰᱜᱚᱡ ᱠᱚ। ᱰᱷᱟᱹᱲᱠᱟᱹᱜ ᱠᱚ। ᱥᱮ ᱴᱤᱨᱟᱹᱢ ᱦᱟᱠᱳ ᱢᱟᱱᱮ ᱟᱭᱢᱟ ᱞᱮᱠᱟᱱ ᱦᱟᱠᱳ ᱜᱮᱠᱚ ᱧᱟᱢᱚᱜᱼᱟ ᱟᱨ ᱠᱟᱹᱴᱤᱡ ᱢᱟᱹᱴᱤᱡ ᱦᱟᱠᱳ। ᱩᱱᱠᱩ ᱦᱚᱸᱠᱚ ᱤᱫᱤ ᱠᱚ ᱜᱮᱭᱟ ᱟᱫᱚ ᱤᱧ ᱫᱚ ᱦᱟᱸᱜ। ᱥᱤᱵᱤᱞ ᱞᱮᱠᱟᱛᱮ ᱫᱚ ᱠᱟᱹᱴᱤᱡ ᱦᱟᱹᱠᱩ ᱜᱮ ᱥᱤᱵᱤᱞᱤᱧᱟ। ᱟᱨ ᱞᱟᱹᱴᱩ ᱦᱟᱹᱠᱚ ᱦᱚᱸ ᱥᱤᱵᱤᱞ ᱜᱮᱭᱟ ᱵᱚᱞᱮ ᱟᱫᱚ ᱠᱟᱹᱴᱤᱡ-ᱟᱜ ᱨᱮ ᱫᱚ ᱢᱤᱫ ᱴᱮᱱ ᱥᱚᱲᱚᱢ ᱢᱮᱱᱟᱜᱼᱟ। ᱟᱨ ᱞᱟᱹᱴᱩ ᱦᱟᱹᱠᱚ ᱨᱮ ᱫᱚ ᱩᱱᱟᱹᱜ ᱥᱚᱲᱚᱢ ᱵᱟᱝ ᱵᱩᱡᱷᱟᱹᱜᱼᱟ, ᱟᱫᱚ ᱚᱱᱮ ᱚᱱᱟ ᱜᱮ ᱦᱟᱸᱜ ᱠᱟᱱᱟ। ᱡᱚᱠᱷᱚᱱ ᱱᱚᱶᱟ ᱟᱢᱲᱟ ᱛᱩᱞᱩᱡ ᱮᱢ ᱩᱛᱩᱭᱟ। ᱠᱟᱹᱴᱤᱡ ᱩᱛᱩ ᱢᱟᱱᱮ ᱠᱟᱹᱴᱤᱡ ᱦᱟᱹᱠᱩ ᱩᱛᱩ ᱠᱚ ᱦᱟᱸᱜ ᱟᱫᱚ ᱟᱹᱰᱤ ᱥᱤᱵᱤᱞ ᱵᱩᱡᱷᱟᱹᱜᱼᱟ ‌। ᱟᱫᱚ ᱟᱢ ᱪᱮᱫ ᱞᱮᱠᱟ ᱵᱚᱞᱮ ᱚᱢᱠᱟᱢ ᱡᱟᱦᱟᱸᱱᱟᱜ ᱵᱷᱮᱜᱟᱨᱮᱢ ᱟᱹᱭᱠᱟᱹᱣᱟ ᱵᱟᱱᱟᱨ ᱦᱟᱹᱠᱩ ᱩᱛᱩ ᱨᱮ ᱥᱮ ᱢᱤᱫ ᱜᱮᱢ ᱟᱹᱭᱟᱹᱣᱟ ᱥᱮ ᱚᱠᱟᱴᱟᱜ ᱥᱤᱵᱤᱞᱮᱢ ᱟᱹᱭᱟᱹᱣᱟ ᱡᱟᱹᱥᱛᱤ?
ᱦᱩᱸ ᱟᱹᱰᱤ ᱱᱟᱯᱟᱭ ᱱᱚᱸᱰᱮ ᱠᱩᱠᱞᱤᱢ ᱟᱹᱜᱩ ᱠᱮᱫᱟ ᱡᱮ ᱟᱞᱮ ᱥᱮᱫ ᱦᱚᱸ ᱡᱚᱠᱷᱚᱱ ᱧᱮᱞᱟ ᱥᱮ ᱤᱧᱟᱜ ᱟᱢ ᱡᱚᱠᱷᱚᱱᱤᱧ ᱞᱟᱹᱭᱟ ᱛᱚ ᱤᱧ ᱫᱚ ᱵᱟᱱᱟᱨ ᱜᱮ ᱟᱹᱰᱤ ᱱᱟᱯᱟᱭᱤᱧ ᱵᱩᱡᱷᱟᱹᱣᱟ ᱚᱠᱟᱢ ᱞᱟᱹᱭ ᱠᱮᱫ ᱪᱮᱫᱟᱜ ᱡᱮ ᱚᱱᱟ ᱠᱟᱹᱴᱤᱡ ᱦᱟᱹᱠᱩ ᱟᱨ ᱞᱟᱹᱴᱩ ᱦᱟᱹᱠᱩ᱾ ᱞᱟᱹᱴᱩ ᱦᱟᱹᱠᱩ ᱫᱚ ᱤᱧ ᱦᱚᱸ ᱚᱱᱠᱟ ᱥᱤᱵᱤᱞ ᱫᱚ ᱵᱟᱹᱧ ᱵᱩᱡᱷᱟᱹᱣᱟ ᱵᱚᱞᱮ ᱡᱚᱢ ᱠᱚ ᱜᱤᱭᱟᱹᱧ ᱟᱫᱚ ᱩᱱᱟᱹᱜ ᱥᱤᱵᱤᱞ ᱥᱚᱲᱚᱢ ᱵᱟᱝ ᱵᱩᱡᱷᱟᱹᱜ। ᱟᱨ ᱠᱟᱹᱴᱤᱡ ᱦᱟᱹᱠᱩ ᱦᱟᱸᱜ ᱠᱩ ᱵᱩᱢᱵᱩᱡ ᱠᱩ ᱥᱮ ᱰᱷᱟᱹᱲᱠᱟᱹᱜ ᱠᱩ ᱥᱮ ᱩᱱᱠᱩ ᱤᱪᱟᱹᱜ ᱦᱟᱹᱠᱩ ᱠᱚ ᱥᱮ ᱪᱚᱲᱜᱚᱡ ᱠᱚ ᱡᱚᱠᱷᱚᱱ ᱠᱟᱹᱴᱤᱡ ᱠᱟᱹᱴᱤᱡ ᱠᱚ ᱢᱮᱥᱟᱞ ᱠᱚᱣᱟ ᱵᱚᱞᱮ ᱡᱚ ᱢᱮᱥᱟᱞ ᱛᱮ ᱠᱚ ᱛᱟᱦᱮᱱᱟ ᱩᱱᱠᱩ ᱟᱫᱚ ᱮᱠᱟᱞ ᱟᱹᱰᱤ ᱜᱮ ᱥᱤᱵᱤᱞ ᱵᱩᱡᱷᱟᱹᱜᱼᱟ ᱯᱩᱴᱷᱤ ᱢᱤᱫ ᱠᱚ ᱛᱟᱦᱮᱱ ᱠᱷᱟᱡ ᱟᱨ ᱞᱟᱦᱟ ᱚᱱᱠᱟᱧ ᱫᱤᱥᱟᱹᱭᱟ ᱟᱞᱮ ᱥᱮᱫ ᱫᱚ ᱚᱱᱟ ᱵᱟᱹ ᱥᱚᱢᱚᱭ ᱚᱱᱟ ᱫᱟᱜ ᱫᱤᱱ ᱥᱚᱢᱚᱭ ᱦᱟᱸᱜ ᱮᱠᱟᱞ ᱦᱟᱠᱚ ᱠᱚ ᱜᱚᱡ ᱠᱚᱣᱟ ᱟᱹᱰᱤ ᱜᱮ ᱰᱩᱵᱟᱹ ᱞᱮᱱ ᱠᱷᱟᱡ ᱛᱟᱹᱲ ᱠᱚ ᱧᱟᱢᱚᱜ ᱨᱮ ᱵᱟᱹᱢᱵᱤ ᱠᱚ ᱫᱩᱬᱤ ᱠᱚ ᱥᱮ ᱟᱹᱰᱤ ᱢᱚᱡᱽ ᱢᱚᱡᱽ ᱦᱟᱹᱠᱩ ᱵᱟᱹᱢᱵᱤ ᱵᱩᱬᱩ ᱫᱩᱬᱤ ᱟᱨ ᱠᱩ ᱵᱩᱢᱵᱩᱡ। ᱱᱩᱠᱩ ᱫᱚ ᱮᱠᱟᱞ ᱟᱹᱰᱤ ᱜᱮ ᱥᱤᱵᱤᱞ ᱵᱩᱡᱷᱟᱹᱜ ᱟᱠᱚ ᱱᱩᱠᱩ ᱫᱚ ᱟᱢ ᱡᱟᱦᱟᱸ ᱞᱮᱠᱟ ᱠᱟᱛᱮᱜ ᱜᱮ ᱡᱚᱢᱮ ᱢᱮ ᱩᱱᱠᱩ ᱫᱚ ᱵᱚᱞᱮ ᱟᱹᱰᱤ ᱥᱤᱵᱤᱞ। ᱟᱨ ᱚᱱᱮ ᱠᱚ ᱢᱮᱱᱟ ᱛᱷᱚᱲᱟ ᱛᱷᱚᱲᱟ ᱟᱨ ᱟᱢᱵᱽᱲᱟ ᱠᱚᱢ ᱞᱟᱜᱟᱣᱟᱭ ᱠᱷᱟᱡ ᱮᱠᱟᱞ ᱥᱚᱲᱚᱢᱮ ᱨᱟᱠᱟᱵᱟ ᱟᱹᱰᱤ ᱠᱟᱡᱟᱠ। ᱪᱮᱛᱟᱱ ᱛᱮᱜᱮ ᱟᱫᱚ ᱟᱹᱰᱤ ᱥᱤᱵᱤᱞ। ᱠᱩᱢᱟᱹᱝ ᱛᱟᱠᱩ ᱥᱮᱡ ᱡᱚᱠᱷᱚᱱᱤᱧ ᱪᱟᱞᱟᱣ ᱞᱮᱱ ᱠᱷᱟᱱ ᱟᱭᱢᱟ ᱨᱚᱠᱚᱢ ᱦᱟᱠᱳ ᱟᱨ ᱠᱚ ᱧᱟᱢᱚᱜᱼᱟ ᱚᱱᱛᱮ ᱫᱚ ᱵᱚᱞᱮ। ᱪᱮᱫ ᱞᱮᱠᱟᱱ ᱦᱟᱠᱳᱢ ᱧᱟᱢᱮᱭᱟ ᱞᱟᱹᱴᱩ ᱠᱚ ᱠᱟᱹᱴᱤᱡ ᱠᱚ ᱥᱮ ᱪᱮᱫ ᱞᱮᱠᱟᱱ ᱠᱚ? ᱚᱱᱮ ᱚᱱᱠᱟᱱ ᱠᱚ ᱡᱚᱛᱚ ᱦᱟᱠᱳᱢ ᱧᱟᱢ ᱫᱟᱲᱮᱣ ᱟᱠᱚᱣᱟ ᱟᱪᱷᱟ। ᱟᱜ ᱟᱯᱮ ᱥᱮᱫ ᱟᱪᱷᱟ ᱚᱱᱠᱟᱱ ᱠᱚ ᱪᱮᱫ ᱞᱮᱠᱟᱱ ᱦᱟᱠᱳ ᱟᱨ ᱠᱚ ᱧᱟᱢᱚᱜᱼᱟ ᱟᱯᱮ ᱥᱮᱱᱟᱜ ᱠᱟᱛᱷᱟ ᱠᱚ ᱞᱟᱹᱭ ᱛᱟᱞᱟᱝ ᱢᱮ ᱦᱟᱸᱜ ᱠᱟᱹᱴᱤᱡ
ᱦᱩᱸ
ᱚᱱᱛᱮ
ᱦᱟᱠᱩ ᱞᱮᱠᱟ ᱛᱮᱢ ᱢᱮᱱ ᱞᱮᱠᱷᱟᱡ ᱫᱚ ᱟᱞᱮ ᱥᱮᱫ ᱫᱚ ᱦᱚᱸ ᱚᱱᱠᱟ ᱫᱷᱟᱨᱟ ᱠᱚ ᱧᱟᱢᱚᱜᱼᱟ, ᱢᱟᱱᱮ ᱱᱩᱠᱩ ᱠᱚ ᱧᱟᱢᱚᱜ ᱯᱩᱴᱷᱤ ᱦᱟᱠᱩ ᱠᱩ ᱥᱮ ᱴᱤᱨᱟᱹᱢ ᱦᱟᱹᱠᱩ ᱥᱮ ᱰᱟᱹᱲᱠᱟᱹ ᱦᱟᱹᱠᱩ ᱱᱩᱠᱩ ᱫᱚᱠᱚ ᱧᱟᱢᱚᱜ ᱜᱮᱭᱟ। ᱟᱫᱚ ᱦᱟᱦᱟᱲᱟ ᱞᱮᱠᱟᱱ ᱦᱟᱠᱩᱭ ᱞᱮᱠᱟᱱᱤᱧ ᱢᱮᱱ ᱞᱮᱠᱷᱟᱡ ᱫᱚ ᱤᱧ ᱢᱟᱢᱟ ᱛᱟᱠᱚ ᱥᱮᱫ ᱢᱟᱱᱮ ᱧᱮᱞ ᱞᱮᱫ ᱠᱚ ᱦᱟᱸᱜ ᱢᱤᱫ ᱴᱮᱱ ᱤᱞ ᱞᱮᱠᱟ ᱦᱟᱹᱠᱩ ᱦᱚᱸ ᱠᱚ ᱛᱟᱦᱮᱱᱟ ᱢᱟᱱᱮ ᱩᱱᱠᱩ ᱫᱚ ᱠᱚ ᱩᱰᱟᱹᱣ ᱦᱚᱸᱠᱚ ᱩᱰᱟᱹᱣ ᱫᱟᱲᱮᱭᱟᱜᱼᱟ। ᱟᱫᱚ ᱩᱱᱠᱩᱣᱟᱜ ᱦᱟᱹᱠᱩ ᱧᱩᱛᱩᱢ ᱫᱚ ᱵᱟᱹᱧ ᱵᱟᱲᱟᱭᱟ ᱪᱤᱞᱤ ᱠᱚ ᱢᱮᱛᱟᱣ ᱠᱚᱣᱟ ᱟᱫᱚᱢ ᱦᱚᱲ ᱫᱚ ᱠᱷᱟᱹᱞᱤ ᱠᱚ ᱢᱮᱱᱮᱫ ᱠᱟᱱᱟ ᱵᱚᱞᱮ ᱪᱮᱬᱮ ᱦᱟᱹᱠᱩ ᱠᱟᱱᱟ ᱠᱚ ᱟᱨ ᱟᱫᱚᱢ ᱫᱚᱢ ᱟᱫᱚᱢ ᱦᱚᱲ ᱫᱚ ᱠᱚ ᱢᱮᱛᱟᱜ ᱠᱚ ᱠᱟᱱᱟ ᱵᱚᱞᱮ ᱩᱰᱟᱹᱜ ᱦᱟᱹᱠᱩ। ᱪᱤᱞᱤ ᱦᱟᱹᱠᱩ ᱠᱟᱱᱟ ᱠᱚ ᱵᱟᱝ ᱠᱟᱱᱟ ᱠᱚ ᱟᱫᱚ ᱥᱤᱵᱤᱞ ᱜᱮ ᱫᱚ ᱢᱟᱱᱮ ᱡᱚᱢ ᱞᱮᱠᱟ ᱫᱚ ᱵᱟᱠᱚ ᱧᱮᱞᱚᱜ-ᱟ ᱡᱚ ᱫᱩᱥᱨᱟ ᱜᱮ ᱠᱚ ᱧᱮᱞᱚᱜ-ᱟ ᱟᱫᱚ ᱮᱱᱦᱚᱸ ᱠᱚ ᱡᱚᱢ ᱠᱚ ᱜᱮᱭᱟ ᱟᱫᱚᱢ ᱡᱟᱭᱜᱟ ᱨᱮ ᱫᱚ ᱟᱨ ᱱᱚᱦᱚᱸ ᱱᱚᱝᱠᱟ ᱜᱮ ᱦᱟᱠᱚ ᱫᱚ ᱢᱟᱱᱮ ᱟᱹᱰᱤ ᱥᱤᱵᱤᱞ ᱵᱩᱡᱷᱟᱹᱜ-ᱟ ᱟᱨ ᱦᱟᱹᱠᱩ ᱨᱮᱱᱟᱜ ᱤᱧ ᱫᱤᱥᱟᱹ ᱠᱮ ᱫᱟ ᱦᱟᱸᱜ ᱱᱩᱝᱠᱟ ᱜᱤ ᱢᱟᱱᱮ ᱟᱞᱮ ᱥᱮᱫ ᱫᱚ ᱱᱚᱣᱟ ᱦᱟᱸᱠᱩ ᱦᱚᱸ ᱠᱚ ᱞᱟᱫ ᱦᱚᱸ ᱠᱚ ᱞᱟᱫ ᱠᱚᱣᱟ ᱱᱚᱣᱟ ᱨᱟᱯᱟᱜ ᱠᱟᱛᱮᱫ ᱛᱟᱭᱚᱢ ᱨᱤᱫᱤ ᱢᱮ ᱨᱤᱫ ᱠᱟᱛᱮᱫ ᱱᱚᱜ ᱚᱝᱠᱟ ᱞᱟᱫ ᱠᱚᱣᱟ ᱠᱚ ᱟᱨ ᱟᱹᱰᱤ ᱢᱚᱸᱡᱽ ᱵᱩᱡᱷᱟᱹᱜ-ᱟ ᱡᱚᱠᱷᱚᱱ ᱚᱱᱟ ᱱᱚᱣᱟ ᱠᱟᱱᱴᱷ ᱱᱩᱣᱟ ᱠᱩᱸᱱᱰᱷᱟ ᱥᱟᱠᱟᱢᱮᱢ ᱢᱤᱥᱟᱞᱟᱜ-ᱟ ᱱᱩᱣᱟ ᱦᱟᱹᱠᱩ ᱞᱟᱫ ᱨᱮᱦᱟᱸᱜ ᱟᱹᱰᱤ ᱢᱚᱸᱡᱽ ᱥᱚᱲᱚᱢ ᱵᱩᱡᱷᱟᱹᱜ-ᱟ ᱟᱨ ᱡᱟᱦᱟᱱᱟᱜ ᱜᱮ ᱢᱟᱱᱮ ᱠᱟᱴᱠᱚᱢ ᱠᱚ ᱦᱚᱸ ᱠᱚ ᱞᱟᱫ ᱠᱚᱣᱟ ᱥᱮ ᱟᱭᱢᱟ ᱞᱮᱠᱟᱱ ᱡᱤᱱᱤᱥ ᱟᱫᱚ ᱟᱯᱮ ᱥᱮᱫ ᱱᱚᱜ ᱱᱚᱝᱠᱟ ᱮᱴᱟᱜ ᱮᱴᱟᱜ ᱠᱟᱛᱮᱜ ᱠᱚ ᱩᱛᱩ ᱠᱚᱣᱟ ᱥᱮ ᱢᱟᱱᱮ ᱨᱟᱯ ᱞᱟᱫ ᱠᱚᱣᱟ ᱠᱩ ᱥᱮ ᱨᱟᱯᱟᱜ ᱠᱚᱣᱟ ᱠᱩ ᱥᱮ ᱪᱮᱫ ᱞᱮᱠᱟ ᱠᱟ ᱛᱮᱜ ᱟᱯᱮᱫᱚᱜ ᱦᱟᱸᱠᱩ ᱠᱚᱯᱮ ᱡᱚᱢ ᱠᱚᱣᱟ ᱦᱟᱸᱜ ᱚᱱᱟ ᱦᱚᱸ ᱞᱟᱹᱭ ᱥᱚᱫᱚᱨ ᱢᱮ ᱦᱟᱸᱜ
ᱦᱩᱸᱜ ᱟᱹᱰᱤ ᱱᱟᱯᱟᱭ ᱱᱚᱰᱮ ᱟᱢ ᱠᱩᱠᱞᱤᱢ ᱵᱷᱟᱹᱜᱤ ᱪᱮᱜ ᱞᱮᱠᱟ ᱠᱟᱛᱮᱫ ᱦᱟᱠᱩ ᱠᱚ ᱡᱚᱢ ᱠᱚᱣᱟ ᱟᱨ ᱟᱞᱮᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱱᱚᱜ ᱚᱭ ᱟᱭᱢᱟ ᱜᱟᱱ ᱦᱟᱠᱩ ᱫᱚ ᱠᱚ ᱡᱚᱢ ᱠᱚᱣᱟ ᱟᱨ ᱟᱭᱢᱟ ᱞᱮᱠᱟ ᱠᱟᱛᱨᱜ ᱜᱤ ᱡᱩᱫᱤ ᱟᱢ ᱢᱮᱱ ᱠᱮᱫᱟᱢ ᱛᱚ ᱡᱟᱹᱥᱛᱤ ᱫᱚ ᱦᱟᱜ ᱩᱛᱩ ᱠᱟᱛᱮᱜ ᱜᱮᱠᱚ ᱥᱤᱵᱤᱞ ᱠᱚ ᱵᱩᱡᱷᱟᱹᱜ-ᱟ ᱟᱨ ᱩᱛᱩ ᱠᱟᱛᱮᱜ ᱜᱮ ᱡᱟᱹᱥᱛᱤ ᱫᱚ ᱜᱷᱟᱨᱚᱸᱡᱽ ᱨᱮ ᱫᱚ ᱠᱚ ᱩᱛᱩ ᱠᱚᱣᱟ ᱟᱨ ᱤᱱᱟᱹ ᱵᱟᱫ ᱠᱟᱛᱮ ᱡᱚᱠᱷᱚᱱᱮᱢ ᱧᱮᱞᱟ ᱛᱚ ᱩᱛᱩ ᱵᱟᱫᱽ ᱠᱟᱛᱮᱫ ᱫᱚ ᱦᱟᱸᱜ ᱚᱱᱟ ᱞᱟᱜ ᱠᱟᱛᱮ ᱦᱚᱸ ᱚᱠᱟᱢ ᱞᱟᱹᱭ ᱠᱮᱫᱟ ᱚᱱᱟᱜᱮ ᱟᱹᱰᱤ ᱥᱤᱵᱤᱞ ᱠᱚᱸᱰᱷᱟ ᱨᱮ ᱤᱭᱟᱹ ᱠᱟᱛᱮ ᱦᱟᱸᱜ ᱨᱮᱫ ᱠᱟᱛᱮᱜ ᱛᱷᱚᱲᱟ ᱛᱷᱚᱲᱟ ᱟᱝᱜᱽᱨᱟ ᱛᱟᱦᱮᱱᱟ ᱚᱠᱚᱨ ᱚᱱᱟᱨᱮ ᱤᱭᱟᱹ ᱠᱚᱢ ᱥᱮᱨᱮ ᱥᱮᱨᱮᱜ-ᱟ ᱡᱚᱠᱷᱚᱱᱮᱢ ᱩᱰᱩᱝ ᱟᱛᱚ ᱫᱚ ᱟᱹᱰᱤᱜ ᱜᱤ ᱥᱤᱵᱤᱞ ᱩᱱᱠᱩ ᱫᱚ ᱵᱚᱞᱮ ᱠᱚ ᱞᱚᱞᱚ ᱦᱚᱸ ᱥᱤᱵᱤᱞ ᱟᱨ ᱦᱟᱠᱩ ᱥᱤᱯᱤ ᱫᱚ ᱮᱠᱟᱞ ᱛᱷᱚᱲᱟ ᱜᱟᱱ ᱮᱢ ᱡᱚᱢ ᱞᱮᱠᱷᱟᱜ ᱟᱹᱰᱤ ᱥᱚᱱᱫᱷᱟᱲ ᱵᱩᱡᱷᱟᱹᱜ-ᱟ ᱥᱮ ᱟᱹᱰᱤ ᱢᱚᱡᱽ ᱮᱢ ᱤᱭᱠᱟᱹᱣᱟ ᱦᱚᱲᱢᱚ ᱠᱚ ᱨᱮ ᱦᱚᱸ ᱟᱫᱚ ᱚᱱᱟᱛᱮ ᱚᱱᱟ ᱠᱟᱛ ᱛᱮᱦᱚᱸ ᱠᱚ ᱡᱚᱢ ᱠᱚᱣᱟ ᱟᱨ ᱤᱱᱟᱹ ᱵᱟᱫᱽ ᱠᱟᱛᱮᱫ ᱫᱚ ᱨᱟᱯᱟᱜ ᱠᱟᱛᱮ ᱦᱚᱸ ᱮᱠᱟᱞ ᱢᱤᱜ ᱴᱮᱜ ᱜᱟᱱ ᱪᱚᱰᱜᱚᱡ ᱮᱢ ᱨᱟᱯᱟᱜ ᱠᱮᱫᱮᱭᱟ ᱥᱮᱡᱟᱦᱟᱱᱤᱡ ᱚᱱᱠᱟ ᱦᱟᱠᱩ ᱨᱟᱯᱟᱜ ᱠᱮᱫᱮᱭᱟ ᱚᱱᱟ ᱦᱚᱸ ᱡᱚᱢ ᱠᱟᱛᱮ ᱮᱠᱟᱞ ᱩᱱᱠᱩᱣᱟᱜ ᱦᱚᱸ ᱟᱹᱰᱤ ᱥᱤᱵᱤᱞ ᱵᱩᱡᱷᱟᱹᱜᱼᱟ ᱾ ᱟᱨ ᱤᱱᱟᱹ ᱵᱟᱫᱽ ᱠᱟᱛᱮ ᱡᱚᱠᱷᱚᱱ ᱱᱟᱢ ᱟᱭᱢᱟ ᱞᱮᱠᱟᱛᱮᱢ ᱡᱚᱢ ᱫᱟᱲᱮᱣᱟᱭᱟ ᱦᱟᱹᱠᱩ ᱫᱚ ᱟᱨ ᱦᱟᱸᱜ ᱮᱱᱟᱱ‌ ᱚᱠᱟ ᱛᱟᱢ ᱞᱟᱹᱭ ᱠᱮᱫᱟ ᱡᱮ ᱞᱟᱹᱴᱩ ᱞᱟᱹᱴᱩ ᱦᱟᱹᱠᱩ ᱟᱫᱚ ᱤᱧ ᱦᱚᱹᱧ ᱫᱤᱥᱟᱹᱭ ᱫᱟ ᱢᱤᱫ ᱫᱤᱱᱤᱧ ᱪᱟᱞᱟᱣ ᱞᱮᱱᱟ ᱚᱸᱰᱮ ᱨᱟᱡᱽᱢᱚᱦᱚᱞ ᱥᱮᱫ ᱥᱮᱢ ᱢᱮᱱ ᱠᱮᱭᱟ ᱵᱚᱞᱮ ᱚᱱᱟ ᱜᱟᱝᱜᱟ ᱜᱷᱟᱴ ᱟᱲᱤ ᱧᱚᱜ ᱤᱧ ᱪᱟᱞᱟᱣ ᱞᱮᱱᱟ ᱟᱫᱚ ᱚᱸᱰᱮ ᱢᱤᱫᱴᱮᱱ ᱠᱩ ᱞᱤᱭᱮ ᱠᱟᱱᱟ ᱥᱩ ᱦᱟᱹᱠᱩ ᱚᱠᱟ ᱫᱚ ᱟᱹᱰᱤ ᱞᱟᱹᱴᱩ ᱜᱤ ᱧᱮᱞᱚᱜ ᱠᱟᱱᱟ ᱟᱨ ᱯᱩᱨᱟᱹᱣ ᱢᱮᱱ ᱠᱮᱭᱟᱢ ᱯᱟᱥᱮᱡ ᱩᱱᱤ ᱮᱻ ᱢᱮᱛᱟᱢ ᱩᱱᱤ ᱫᱚ ᱠᱟᱹᱴᱤᱡ ᱧᱚᱜ ᱜᱤ ᱛᱟᱦᱮᱸ ᱠᱟᱱᱟ ᱩᱱᱤ ᱠᱟᱰᱟ ᱦᱚᱯᱚᱱ ᱞᱮᱠᱟ ᱦᱟᱜ ᱟᱹᱰᱤ ᱦᱟᱠᱩ ᱯᱩᱨᱟᱹᱣ ᱩᱱᱤ ᱫᱚ ᱵᱚᱞᱮ ᱥᱮ ᱦᱟᱲ ᱰᱚᱞᱯᱷᱤᱱ ᱫᱚ ᱦᱟᱸᱜ ᱵᱟᱭ ᱛᱟᱦᱮᱸ ᱠᱟᱱᱟ ᱩᱱᱤ ᱫᱚ ᱩᱱᱤ ᱫᱚ ᱟᱠᱩ ᱠᱚ ᱢᱮᱛᱟᱭ ᱠᱟᱱᱟ ᱦᱟᱸᱜ ᱟᱨ ᱪᱤᱞᱤ ᱧᱩᱛᱩᱢ ᱫᱚ ᱩᱱᱟᱹᱜ ᱫᱚ ᱵᱟᱹᱧ ᱵᱟᱲᱟᱭᱟ ᱟᱫᱚ ᱩᱱᱤ ᱫᱚ ᱵᱷᱤᱛᱨᱤ ᱨᱮ ᱫᱚ ᱵᱟᱭ ᱥᱟᱸᱦᱮᱫ ᱫᱟᱲᱮᱭᱟᱜ-ᱟ ᱵᱚᱞᱮ ᱩᱱᱤ ᱪᱤᱛᱟᱱᱮ ᱨᱟᱠᱟᱵᱚᱜ-ᱟ ᱯᱩᱨᱟᱹ ᱫᱚᱱ-ᱟ ᱪᱚᱴᱨᱮ ᱟᱨ ᱪᱚᱴ ᱨᱮ ᱥᱟᱦᱮᱫᱟᱜ ᱟᱫᱚ ᱯᱩᱩᱨᱟᱹᱣ ᱞᱟᱹᱴᱩᱭ ᱧᱮᱞᱚᱜ ᱠᱟᱱᱟ ᱩᱱᱤ ᱫᱚ ᱵᱚᱞᱮ ᱟᱫᱚ ᱚᱝᱠᱟ ᱠᱚ ᱞᱟᱹᱭ ᱫᱟ ᱵᱚᱞᱮ ᱱᱩᱠᱩ ᱫᱚ ᱵᱟᱠᱚ ᱡᱚᱢ ᱠᱚᱣᱟ ᱡᱚᱢ ᱦᱚᱸ ᱚᱝᱠᱟ ᱠᱚ ᱞᱟᱹᱭ ᱫᱟ ᱵᱚᱞᱮ ᱞᱟᱹᱴᱩ ᱤᱭᱟᱹ ᱠᱩ ᱱᱩᱠᱩ ᱫᱩ ᱠᱩ ᱦᱚᱲ ᱠᱟᱱᱟ ᱱᱚᱝᱠᱟ ᱵᱚᱞᱮ ᱟᱫᱚ ᱦᱮᱸ ᱯᱟᱥᱮᱡ ᱥᱟᱹᱨᱤ ᱫᱚ ᱥᱟᱹᱨᱤ ᱠᱟᱱ ᱜᱮᱭᱟ ᱚᱱᱟᱛᱮ ᱵᱟᱠᱚ ᱡᱚᱢ ᱠᱚᱣᱟ ᱦᱚᱲ ᱞᱮᱠᱟ ᱩᱱᱠᱩ ᱫᱚ ᱟᱪᱪᱷᱟ ᱟᱯᱮᱥᱮᱜ ᱚᱝᱠᱟ ᱪᱤᱱᱟᱹᱜ ᱞᱟᱹᱴᱩ ᱞᱟᱹᱴᱩ ᱦᱟᱠᱩ ᱠᱚ ᱧᱟᱢᱚᱜᱼᱟ ᱟᱨ ᱪᱮᱫ ᱞᱮᱠᱟᱱ ᱠᱚ ᱦᱟᱹᱠᱩ ᱠᱚ ᱧᱟᱢᱚᱜᱼᱟ?
ᱦᱩᱸ ᱟᱞᱮᱥᱮᱫ ᱫᱚ ᱦᱟᱜ ᱱᱚᱝᱠᱟ ᱚᱱᱮᱢ ᱞᱟᱹᱭ ᱠᱮᱜ ᱱᱚᱣᱟ ᱟᱹᱰᱤ ᱞᱟᱹᱴᱩ ᱦᱚᱲ ᱞᱮᱠᱟ ᱦᱟᱠᱩ ᱚᱱᱠᱟ ᱫᱚ ᱦᱟᱸᱜ ᱵᱟᱹᱧ ᱟᱸᱡᱚᱢ ᱵᱟᱲᱟᱣ ᱟᱠᱟᱫᱟ ᱾ ᱟᱫᱚ ᱡᱟᱭᱜᱟ ᱡᱟᱭᱜᱟ ᱨᱮ ᱤᱧ ᱦᱩᱧ ᱪᱟᱞᱟᱣ ᱵᱟᱲᱟᱣ ᱠᱟᱱ ᱜᱮᱭᱟ ᱦᱟᱸᱜ ᱱᱚᱣᱟ ᱜᱟᱝᱜᱟ ᱠᱚ ᱨᱮ ᱥᱮ ᱥᱟᱹᱢᱩᱫᱽᱫᱨᱟᱹ ᱟᱲᱮ‌ ᱨᱮ ᱢᱤᱫ ᱫᱷᱚᱢ ᱱᱚᱝᱠᱟ ᱜᱤᱧ ᱪᱟᱞᱟᱣ ᱞᱮᱱᱟ ᱚᱱᱟ ᱯᱩᱨᱤ ᱛᱮ ᱟᱸᱡᱚᱢ ᱠᱟᱜ ᱜᱮᱭᱟᱢ ᱦᱟᱸᱜ ᱚᱱᱟ ᱫᱚ ᱩᱲᱤᱥᱟ ᱯᱚᱱᱚᱛ ᱨᱮ ᱢᱮᱱᱟᱜᱼᱟ ᱦᱟᱸᱜ ᱟᱫᱚ ᱚᱱᱟ ᱥᱟᱹᱢᱩᱫᱽᱫᱨᱟ ᱥᱮ ᱚᱱᱟ ᱫᱚᱨᱭᱟ ᱜᱷᱟᱴ ᱨᱮ ᱟᱹᱰᱤ ᱱᱟᱯᱟᱭ ᱵᱩᱡᱷᱟᱹᱜ ᱠᱟᱱ ᱛᱟᱦᱮᱱᱟ ᱡᱚᱠᱷᱚᱱ ᱚᱸᱰᱮ ᱟᱹᱭᱩᱵ ᱵᱤᱞᱟᱜᱼᱟ ᱛᱚᱵᱮ ᱟᱭᱩᱵ ᱵᱤᱞᱟ ᱡᱚᱠᱷᱟᱡ ᱚᱱᱟ ᱦᱟᱹᱠᱩ ᱜᱚᱡ ᱠᱚᱢ ᱪᱟᱞᱟᱜᱼᱟ ᱥᱮ ᱡᱟᱦᱟᱱᱟᱜ ᱜᱤ ᱞᱟᱹᱜᱤᱢ ᱰᱟᱹᱵᱽᱨᱟᱹᱜ ᱞᱟᱹᱜᱤᱜ ᱦᱚᱢ ᱪᱟᱞᱟᱜ ᱠᱷᱟᱡ ᱫᱚ ᱟᱹᱰᱤ ᱱᱟᱯᱟᱭ ᱵᱩᱡᱷᱟᱹᱜᱼᱟ ᱛᱚ ᱩᱱ ᱡᱚᱠ ᱴᱮᱝ ᱢᱟᱱᱮ ᱤᱯᱤᱞ ᱦᱟᱠᱳ ᱞᱮᱠᱟᱧ ᱧᱮᱞ ᱞᱤᱫᱤᱭᱟ ᱟᱨ ᱤᱯᱤᱞ ᱦᱟᱹᱠᱳ ᱫᱚ ᱢᱟᱱᱮ ᱠᱤᱛᱟᱹᱵ ᱥᱮ ᱯᱩᱛᱷᱤ ᱠᱚᱨᱮ ᱜᱤᱧ ᱧᱮᱞ ᱵᱟᱲᱟᱣ ᱠᱟᱜ ᱠᱚ ᱛᱟᱦᱮᱱᱟ ᱵᱚᱞᱮ ᱥᱮ ᱱᱚᱝᱠᱟ ᱠᱚ ᱛᱟᱦᱮᱱᱟ ᱟᱫᱚ ᱡᱚᱠᱷᱚᱱ ᱤᱧ ᱥᱟᱵ ᱞᱮᱜᱟ ᱠᱤᱫᱤᱭᱟ ᱛᱚᱵᱮ ᱟᱹᱰᱤ ᱫᱩᱥᱨᱟᱧ ᱵᱩᱡᱷᱟᱹᱣ ᱠᱮᱫᱟ ᱥᱮ ᱢᱟᱱᱮ ᱚᱸᱰᱮ ᱟᱹᱰᱤ ᱦᱟᱦᱟᱲᱟ ᱵᱚᱞᱤᱧ ᱵᱩᱡᱷᱟᱹᱣ ᱮᱫᱟ ᱟᱪᱪᱷᱟ ᱱᱚᱝᱠᱟ ᱦᱟᱹᱠᱩ ᱦᱚᱸ ᱥᱟᱹᱨᱤᱱᱟᱜ ᱡᱤᱱᱫᱮᱜᱤ ᱨᱮ ᱠᱚ ᱛᱟᱦᱮᱸ ᱫᱟᱲᱮᱭᱟᱜᱼᱟ? ᱟᱫᱚ ᱱᱚᱜᱼᱚ ᱱᱤᱭᱟᱹ ᱠᱚ ᱟᱨᱦᱚᱸ ᱢᱤᱫᱴᱤᱧ ᱧᱮᱞ ᱞᱤᱫᱤᱭᱟ ᱟᱫᱚ ᱩᱱᱤ ᱫᱚ ᱦᱟᱸᱜ ᱢᱮᱫ ᱤᱭᱟᱹ ᱢᱟᱱᱮ ᱥᱟᱵ ᱫᱚ ᱵᱟᱹᱧ ᱥᱟᱵ ᱫᱟᱲᱮ ᱟᱫᱮᱭᱟ ᱩᱱᱤ ᱫᱚᱭ ᱛᱟᱦᱮᱸ ᱠᱟᱱᱟ ᱚᱠᱴᱳᱯᱟᱥ ᱚᱱᱟ ᱫᱚᱢ ᱟᱸᱡᱚᱢ ᱵᱟᱲᱟᱣ ᱟᱠᱟᱜ ᱜᱮᱭᱟ ᱦᱟᱸᱜᱼᱼ ᱟᱫᱚ ᱩᱱᱤ ᱦᱚᱸ ᱢᱚᱛᱨᱚᱵ ᱟᱹᱰᱤ ᱦᱟᱦᱟᱲᱟᱹᱧ ᱵᱩᱡᱷᱟᱹᱣ ᱠᱮᱫᱟ ᱾ ᱪᱮ ᱵᱚᱞᱮ ᱥᱮ ᱱᱚᱣᱟ ᱫᱩᱱᱭᱟᱹ ᱨᱮ ᱪᱮᱞᱠᱟ ᱪᱮᱞᱠᱟ ᱦᱟᱹᱠᱩ ᱠᱚ ᱛᱟᱸᱦᱮᱱᱟ? ᱟᱫᱚ ᱵᱚᱞᱮ ᱱᱚᱜᱼᱚ ᱱᱚᱝᱠᱟᱱ ᱡᱤᱱᱤᱥ ᱮᱢ ᱧᱮᱞ ᱠᱚᱣᱟ ᱦᱟᱸᱜ ᱟᱹᱰᱤ ᱦᱟᱦᱟᱲᱟᱢ ᱵᱩᱡᱷᱟᱹᱣᱟ ᱫᱟᱢ ᱦᱚᱸ ᱡᱟᱦᱟᱱᱟᱜ ᱱᱚᱝᱠᱟ ᱦᱟᱹᱠᱩ ᱡᱤᱱᱤᱥ ᱥᱮ ᱱᱚᱝᱠᱟ ᱡᱤᱣᱤᱭᱟᱱ ᱡᱤᱱᱤᱥᱼᱼ ᱦᱟᱦᱟᱲᱟ ᱧᱚᱜ ᱮᱢ ᱧᱮᱞ ᱵᱟᱲᱟᱣ ᱠᱟᱜ ᱠᱚᱣᱟ ᱟᱨ ᱪᱤᱞᱤ ᱠᱚ ᱦᱚᱸᱢ ᱧᱮᱞ ᱠᱟᱜ ᱠᱚᱣᱟ, ᱟᱢᱦᱚᱸ ᱞᱟᱹᱭ ᱛᱟᱞᱟᱝ ᱢᱮ ᱦᱟᱸᱜᱼᱼ
ᱟᱹᱰᱤ ᱱᱟᱯᱟᱭ ᱱᱚᱸᱰᱮ ᱠᱟᱛᱷᱟᱢ ᱫᱚᱦᱚ ᱠᱮᱫᱼᱼ ᱟᱨ ᱤᱧᱦᱚᱸ ᱱᱚᱝᱠᱟᱱ ᱟᱭᱢᱟ ᱦᱟᱦᱟᱲᱟᱜ ᱡᱤᱱᱤᱥ ᱤᱧ ᱧᱮᱞ ᱵᱟᱲᱟᱣ ᱠᱟᱫ ᱠᱚᱣᱟ ᱦᱟᱹᱠᱩ ᱠᱚ ᱦᱚᱸ ᱟᱨ ᱢᱤᱫ ᱫᱚᱢᱼᱼ ᱤᱧ ᱦᱟᱹᱼᱼ ᱦᱟᱹᱴᱤᱭᱟᱹᱧ ᱪᱟᱞᱟᱣ ᱞᱮᱱᱟ ᱚᱱᱟ ᱵᱟᱨᱣᱟᱥ ᱨᱮ ᱢᱤᱫᱴᱮᱱ ᱦᱟᱹᱴᱤ ᱦᱟᱹᱴᱤᱭᱟᱹ ᱢᱮᱱᱟᱜ ᱠᱟᱫᱟ ᱢᱮᱛᱟᱜ ᱢᱮ ᱠᱟᱹᱴᱤᱡ ᱢᱟᱨᱟᱝ ᱦᱟᱹᱴᱭᱟᱹ ᱠᱟᱱ ᱜᱮᱭᱟ ᱟᱫᱚ ᱚᱸᱰᱮ ᱫᱚ ᱟᱹᱰᱤ ᱡᱟᱹᱥᱛᱤ ᱦᱟᱹᱠᱩ ᱠᱚ ᱠᱚ ᱛᱟᱦᱮᱱᱟ᱾ ᱵᱟᱹᱵᱤ ᱠᱚᱠᱚ ᱛᱟᱸᱦᱮᱱᱟ ᱥᱮ ᱵᱚᱞᱮᱼᱼ ᱪᱮᱫ ᱞᱮᱠᱟᱱ ᱦᱟᱹᱠᱩᱢ ᱠᱷᱚᱡᱚᱜᱼᱟ ᱡᱚᱛᱚ ᱞᱮᱠᱟᱱ ᱠᱚ ᱟᱫᱚ ᱢᱤᱫᱴᱮᱱ ᱦᱟᱹᱠᱩᱧ ᱧᱮᱞ ᱞᱮᱫᱮᱭᱟ ᱚᱸᱰᱮ ᱦᱚᱸ ᱵᱚᱞᱮᱼᱼ ᱟᱹᱰᱤ ᱢᱮᱛᱟᱜ ᱢᱮ ᱯᱩᱨᱟᱹ ᱜᱮᱫ ᱜᱮᱫ ᱵᱟᱞᱟ ᱟᱨ ᱩᱱᱤᱢ ᱥᱟᱵᱮ ᱠᱷᱟᱡ ᱫᱚ ᱯᱩᱨᱟᱹᱢ ᱜᱮᱫᱚᱜᱼᱟ ᱟᱫᱚ ᱩᱱᱤ ᱫᱚ ᱫᱟᱨᱮ ᱨᱮ ᱦᱚᱭ ᱫᱮᱡ ᱫᱟᱲᱮᱭᱟᱜᱼᱟ ᱩᱱᱤ ᱦᱟᱹᱠᱩ ᱫᱚᱼᱼ ᱟᱫᱚ ᱩᱱᱤ ᱦᱟᱹᱠᱩ ᱜᱮᱧ ᱧᱮᱞ ᱞᱮᱫᱮᱭᱟ ᱦᱟᱸᱜ ᱟᱹᱰᱤ ᱦᱟᱦᱟᱲᱟᱜ ᱞᱮᱠᱟ ᱛᱮᱫᱚ ᱟᱨ ᱵᱟᱠᱷᱟᱡ ᱫᱚᱼᱼ